ᱦᱮᱞᱳ ᱦᱮᱸ ᱡᱚᱦᱟᱨ ᱜᱮ ᱦᱩ ᱦᱮ ᱡᱚᱦᱟᱨ ᱜᱮ ᱦᱮᱸ ᱛᱟᱦᱚᱞᱮ ᱞᱟᱹᱭ ᱵᱤᱱ
ᱞᱟᱹᱭ ᱵᱤᱱ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱦᱮᱸ ᱮᱠᱷᱚᱱ ᱫᱚ ᱫᱩᱲᱩᱵ ᱵᱟᱲᱟ ᱦᱩᱭᱩᱜ ᱠᱟᱱᱟ ᱟᱨ ᱠᱟᱹᱴᱤᱡ ᱛᱟᱭᱚᱢ ᱫᱟᱨᱟᱢ ᱨᱮᱱᱟᱜ ᱪᱤᱱᱛᱟᱹ ᱵᱷᱟᱵᱱᱟ ᱦᱩᱭᱩᱜ ᱠᱟᱱᱟ ᱦᱮᱸ ᱥᱮ ᱪᱮᱫ ᱵᱚᱱ ᱪᱤᱠᱟᱹᱭᱟ ᱟᱪᱪᱷᱟ ᱟᱹᱵᱤᱱ ᱪᱮᱫ ᱵᱤᱱ ᱪᱤᱠᱟᱭᱟ ᱛᱟᱦᱚᱞᱮ
ᱟᱹᱞᱤᱧ ᱦᱚᱸ ᱱᱚᱜᱚᱭ ᱫᱩᱲᱩᱵ ᱵᱟᱲᱟ ᱜᱮ ᱦᱩᱭᱠᱟᱱᱟ
ᱟᱪᱪᱷᱟ ᱟᱪᱪᱷᱟ᱾ ᱟᱪᱪᱷᱟ ᱛᱟᱦᱚᱞᱮ ᱢᱟᱱᱮ ᱮᱠᱷᱚᱱ ᱢᱤᱫᱴᱮᱱ ᱴᱚᱯᱤᱠ ᱪᱮᱛᱟᱱ ᱵᱚᱱ ᱜᱟᱞᱢᱟᱨᱟᱣ-ᱟ ᱦᱮᱸ, ᱛᱚ ᱟᱪᱪᱷᱟ ᱱᱟᱦᱟᱜ ᱚᱠᱛᱚ ᱨᱮ ᱡᱟᱦᱟᱸ ᱛᱤᱱᱟᱹᱜ ᱱᱟᱸᱜ ᱜᱮᱢ ᱦᱮᱸ ᱯᱷᱨᱤ ᱯᱷᱟᱭᱟᱨ ᱜᱮᱢ, ᱛᱚ ᱚᱱᱟ ᱜᱮᱢ ᱜᱮᱢ ᱪᱮᱛᱟᱱ ᱨᱮᱵᱚᱱ ᱠᱟᱹᱴᱤᱡ ᱜᱟᱞᱢᱟᱨᱟᱣ ᱞᱮᱜᱮ ᱦᱮᱸ ᱥᱮ᱾
ᱦᱮᱸ ᱦᱮᱸ,
ᱛᱚ ᱞᱟᱹᱭ ᱵᱤᱱ ᱚᱱᱟ ᱜᱮᱢ ᱪᱮᱛᱟᱱ ᱨᱮ ᱢᱟᱱᱮ ᱚᱠᱟ ᱞᱮᱠᱟ ᱠᱟᱹᱴᱤᱡ ᱩᱭᱦᱟᱹᱨ ᱵᱷᱟᱵᱱᱟ ᱢᱮᱱᱟᱜ ᱛᱟᱵᱤᱱᱟ ᱟᱵᱤᱱᱟᱜ ᱚᱱᱟ ᱠᱟᱹᱴᱤᱡ ᱞᱟᱹᱭ ᱵᱤᱱ ᱛᱟᱦᱚᱞᱮ?
ᱜᱮᱢ ᱪᱮᱛᱟᱱ ᱨᱮ ᱜᱮᱢ ᱪᱮᱛᱟᱱ ᱨᱮᱫᱚ ᱩᱭᱦᱟᱹᱨ ᱵᱷᱟᱵᱱᱟ ᱵᱚᱞᱛᱮ ᱛᱮᱫᱚ ᱱᱤᱛᱚᱜ ᱟᱜ ᱜᱮᱢ ᱚᱱᱟ ᱡᱟᱦᱟᱸ ᱯᱷᱤᱨᱤ ᱯᱷᱟᱭᱟᱨ ᱦᱮᱸᱥᱮ, ᱚᱱᱟ ᱫᱚ ᱯᱷᱤᱨᱤ ᱯᱷᱟᱭᱟᱨ ᱫᱚ ᱱᱤᱛᱚᱜ ᱫᱚ ᱮᱠᱪᱮᱞᱤ ᱡᱟᱦᱟᱸ ᱪᱟᱹᱞᱩ ᱟᱠᱟᱱ ᱚᱱᱟ ᱫᱚ ᱡᱟᱦᱟᱸᱭ
ᱦᱩᱸ ᱦᱩᱸ,
ᱮᱴᱟᱜ ᱨᱚᱠᱚᱢᱚᱜ ᱠᱟᱱᱟ ᱢᱟᱱᱮ ᱚᱱᱟ ᱫᱚ ᱴᱚᱯᱤᱠ ᱴᱟᱜ ᱫᱚ ᱦᱩᱭᱩᱜ ᱠᱟᱱᱟ ᱦᱮᱸ ᱩᱱᱠᱩ ᱜᱤᱫᱽᱨᱟᱹ ᱢᱟᱱᱮ ᱱᱤᱛᱚᱜ ᱯᱟᱲᱦᱟᱜ ᱵᱚᱭᱮᱥ ᱨᱮ ᱜᱮᱢ ᱠᱚ ᱠᱷᱮᱞ ᱠᱟᱱᱟ ᱴᱷᱤᱠ ᱟᱪᱷᱮ,
ᱦᱮᱸ,
ᱢᱟᱱᱮ ᱚᱱᱠᱟ ᱜᱮᱞᱤᱧ ᱵᱷᱟᱵᱟᱣ ᱜᱮᱭᱟ ᱟᱹᱞᱤᱧ ᱫᱚ ᱟᱨᱠᱤ᱾ ᱚᱱᱟ ᱟᱹᱵᱤᱱᱟᱜ ᱠᱟᱹᱴᱤᱡ ᱟᱹᱵᱤᱱ ᱞᱟᱹᱭ ᱵᱤᱱ ᱜᱮᱢ ᱵᱟᱨᱮᱛᱮ ᱡᱟᱦᱟᱱᱟᱜ? ᱦᱮᱸ
ᱛᱚ ᱜᱮᱢ ᱱᱟᱦᱟᱜ ᱚᱠᱛᱚᱨ ᱨᱮ ᱜᱮᱢ ᱫᱚ ᱚᱱᱟ ᱯᱷᱤᱡᱤᱠᱮᱞᱤ ᱜᱮᱢ ᱫᱚ ᱟᱹᱰᱤ ᱠᱚᱢ ᱜᱮ ᱢᱟᱱᱮ ᱠᱷᱮᱞᱫᱟ ᱠᱚ ᱦᱮᱸᱥᱮ ᱜᱤᱫᱽᱨᱟᱹ ᱠᱚ, ᱛᱚ ᱚᱱᱟ ᱡᱟᱦᱟᱸ ᱢᱳᱵᱟᱭᱤᱞ ᱨᱮ ᱦᱮᱸ ᱚᱱᱟ ᱜᱮᱢ ᱟᱹᱰᱤ ᱡᱟᱹᱥᱛᱤ ᱠᱟᱭ ᱛᱮᱠᱚ ᱠᱷᱮᱞᱮᱟ᱾ ᱛᱚ ᱤᱧ ᱢᱮᱱᱟ ᱡᱮ ᱯᱷᱤᱡᱤᱠᱮᱞᱤ ᱜᱮᱢ ᱫᱚ ᱠᱷᱮᱞ ᱟᱹᱰᱤ ᱞᱟᱹᱠᱛᱤ ᱠᱟᱱ ᱜᱮᱭᱟ ᱦᱮᱸ ᱟᱨ ᱚᱱᱟ ᱥᱟᱶ ᱥᱟᱶᱛᱮ ᱡᱟᱦᱟᱸ ᱮᱸ ᱡᱟᱦᱟᱸᱛᱤᱱᱟᱹᱜ ᱢᱟᱱᱮ ᱵᱷᱟᱨᱪᱩᱣᱟᱮᱞ ᱜᱮᱢ ᱡᱟᱦᱟᱸ ᱢᱳᱵᱟᱭᱤᱞ ᱨᱮᱱᱟᱜ ᱜᱮᱢ ᱦᱮᱸ ᱯᱷᱨᱤ ᱯᱷᱟᱭᱟᱨ ᱮᱢᱟᱱ ᱠᱚ ᱦᱮᱸ ᱚᱱᱟ ᱠᱚ ᱠᱷᱮᱞ ᱦᱚᱸ ᱞᱟᱹᱠᱛᱤ ᱠᱟᱱ ᱜᱮᱭᱟ᱾ ᱠᱤᱱᱛᱩ ᱚᱱᱟ ᱠᱷᱮᱞ ᱢᱟᱱᱮ ᱢᱟᱱᱮ ᱯᱩᱨᱟᱹᱴᱟ ᱥᱚᱢᱚᱭ ᱵᱟᱝ ᱮᱢ ᱠᱟᱛᱮ ᱢᱟᱱᱮ ᱡᱟᱦᱟᱸ ᱚᱱᱟ ᱵᱟᱹᱲᱛᱤ ᱥᱚᱢᱚᱭ ᱦᱮᱸ ᱡᱟᱦᱟᱱᱟᱜ ᱢᱟᱱᱮ ᱦᱮᱸ ᱞᱤᱢᱤᱴ ᱨᱮ ᱠᱷᱮᱞ ᱫᱚ ᱟᱹᱰᱤ ᱟᱹᱰᱤ ᱡᱟᱹᱨᱩᱲ ᱜᱮᱭᱟ ᱦᱮᱸ ᱡᱟᱦᱟᱱᱟᱜ ᱡᱤᱱᱤᱥ ᱜᱮ ᱟᱨᱠᱤ᱾ ᱞᱤᱢᱤᱴ ᱨᱮ ᱠᱚᱨᱟᱣ ᱜᱮ ᱢᱟᱱᱮ ᱵᱷᱟᱜᱮᱭᱟ᱾ ᱦᱮᱸᱥᱮ ᱟᱱᱞᱤᱢᱤᱴᱮᱰ ᱫᱚ ᱢᱟᱱᱮ ᱡᱟᱦᱟᱱᱟᱜ ᱠᱟᱹᱢᱤ ᱫᱚ ᱵᱟᱝ ᱵᱷᱟᱜᱤᱣᱟ ᱾ ᱚᱱᱟ ᱱᱤᱡᱮᱨᱟᱜ ᱤᱭᱟᱹ ᱛᱮᱦᱚᱸ ᱟᱨ ᱢᱟᱱᱮ ᱮᱴᱟᱜ ᱠᱟᱹᱢᱤ ᱤᱭᱟᱹ ᱨᱮᱦᱚᱸ ᱢᱟᱱᱮ ᱚᱞᱚᱜ ᱯᱟᱲᱦᱟᱣ ᱚᱠᱛᱚ ᱨᱮᱫᱚ ᱢᱟᱱᱮ ᱠᱟᱹᱴᱤᱡ ᱠᱟᱹᱴᱤᱡ ᱜᱤᱫᱽᱨᱟᱹ ᱡᱩᱫᱤ ᱚᱱᱟ ᱤᱥᱠᱩᱞ ᱠᱚᱞᱮᱡ ᱵᱟᱫ ᱠᱟᱛᱮ ᱡᱩᱫᱤ ᱚᱱᱟ ᱜᱮᱢ ᱠᱚ ᱠᱷᱮᱞᱟ ᱥᱟᱨᱟᱫᱤᱱ ᱛᱟᱦᱚᱞᱮ ᱫᱚ ᱠᱟᱹᱴᱤᱡ ᱟᱠᱚᱣᱟᱜ ᱢᱟᱱᱮ ᱡᱟᱦᱟᱸ ᱛᱟᱭᱚᱢ ᱫᱟᱨᱟᱢ ᱨᱮᱱᱟᱜ ᱦᱮᱸᱥᱮ ᱵᱷᱚᱵᱤᱥᱚᱛ
ᱦᱩᱸ
ᱦᱮᱞᱳ᱾
ᱦᱮᱸ ᱞᱟᱹᱭ ᱵᱤᱱ,
ᱞᱟᱹᱭᱵᱤᱱ ᱪᱮᱫ ᱵᱤᱱ ᱞᱟᱹᱭᱮᱫ ᱛᱟᱦᱮᱸᱫ ᱵᱟᱹᱞᱤᱧ ᱟᱸᱡᱚᱢ ᱞᱮᱫ-ᱟ᱾
ᱞᱟᱹᱭ ᱫᱟᱞᱤᱧ ᱡᱮ ᱡᱟᱦᱟᱸ ᱱᱤᱛᱚᱜ ᱜᱮᱢ ᱦᱮᱥᱮ ᱱᱮᱛᱟᱨ ᱫᱚ ᱢᱟ ᱧᱮᱞᱚᱜ ᱠᱟᱱᱟ ᱠᱟᱹᱴᱤᱡ ᱠᱟᱹᱴᱤᱡ ᱜᱤᱫᱽᱨᱟᱹ ᱱᱮᱛᱟᱨ ᱫᱚ ᱟᱱᱮ ᱟᱭᱩ ᱵᱟᱵᱟᱜ ᱯᱷᱳᱱ ᱤᱫᱤ ᱠᱟᱛᱮᱫ ᱦᱮᱸᱥᱮ ᱯᱷᱳᱱ ᱠᱚ ᱢᱟᱱᱮ ᱠᱚ ᱤᱫᱤᱭᱮᱫᱟ ᱚᱲᱟᱜ ᱠᱷᱚᱱ ᱵᱟᱭᱨᱮ ᱵᱟᱭᱨᱮ ᱥᱮᱫ ᱨᱮ ᱜᱮᱢ ᱠᱚ ᱠᱷᱮᱞᱳᱜ ᱠᱟᱱᱟ ᱾ ᱟᱫᱚ ᱩᱪᱤᱛ ᱫᱚ ᱵᱟᱝ
ᱦᱮᱸ ᱩᱪᱤᱛ ᱫᱚ ᱵᱟᱝ ᱠᱟᱱᱟ ᱦᱮᱸ ᱮᱵᱟᱨ ᱩᱱᱠᱩ ᱦᱚᱸ ᱢᱟᱱᱮ ᱠᱟᱹᱴᱤᱡ ᱱᱟᱯᱟᱭ ᱤᱭᱟᱹ ᱢᱟᱱᱮ ᱫᱤᱠ ᱠᱚ ᱫᱮᱠᱷᱟᱣ ᱦᱩᱭᱩᱜ-ᱟ ᱦᱮᱸᱥᱮ ᱾ ᱡᱮ ᱦᱮᱸ ᱜᱮᱢ ᱩᱱᱟᱹᱜ ᱟᱸᱴ ᱜᱮᱢ ᱠᱷᱮᱞ ᱫᱚ ᱵᱟᱝ ᱵᱮᱥᱟ ᱾ ᱟᱨ ᱡᱩᱫᱤ ᱜᱮᱢ ᱵᱚᱱ ᱠᱷᱮᱞᱮᱜ-ᱟ ᱦᱮᱸ, ᱛᱚ ᱚᱱᱟ ᱜᱮᱢ ᱨᱮᱱᱟᱜ ᱢᱟᱱᱮ ᱱᱟᱯᱟᱭ ᱫᱤᱠ ᱥᱮ ᱵᱟᱹᱲᱤᱡ ᱫᱤᱠ ᱚᱠᱟ ᱞᱮᱠᱟᱱ ᱠᱟᱱᱟ ᱚᱱᱟ ᱦᱚᱸᱵᱚᱱ ᱞᱟᱹᱭ ᱞᱮᱠᱷᱟᱱ ᱞᱟᱹᱭ ᱟᱠᱚ ᱞᱮᱠᱷᱟᱱ ᱛᱟᱦᱚᱞᱮ ᱟᱹᱰᱤ ᱱᱟᱯᱟᱭᱚᱜ-ᱟ ᱦᱮᱸ ᱥᱮ ᱾ ᱛᱚ ᱩᱱᱠᱩ ᱡᱮᱦᱮᱛᱩ ᱵᱟᱠᱚ ᱵᱟᱲᱟᱭᱟ, ᱠᱟᱹᱴᱤᱡ ᱠᱟᱹᱴᱤᱡ ᱜᱤᱫᱽᱨᱟᱹ ᱛᱚ ᱢᱟᱱᱮ ᱠᱷᱮᱞ ᱨᱮ ᱵᱮᱥ ᱠᱚ ᱵᱩᱡᱷᱟᱹᱣᱮᱫ-ᱟ ᱛᱚ ᱟ ᱦᱮᱸ ᱾ ᱦᱮᱸ ᱞᱟᱹᱭ ᱵᱤᱱ ᱚᱱᱟ ᱵᱟᱨᱮ ᱛᱮ ᱾
ᱦᱮᱞᱳ ᱾
ᱦᱮᱸ ᱦᱮᱞᱳ ᱾ ᱢᱮᱱ ᱵᱤ ᱦᱮᱞᱳ, ᱨᱚᱲ ᱵᱤᱱ ᱟᱸᱡᱚᱢ ᱧᱟᱢ ᱮᱫᱟ ᱥᱮ ᱵᱟᱝ?
ᱦᱮᱸ ᱦᱮᱸ ᱾
ᱦᱮᱸ ᱾ ᱜᱮᱢ ᱜᱮᱢ ᱫᱚ ᱚᱱᱮ ᱚᱱᱠᱟ ᱜᱤᱫᱽᱨᱟᱹ ᱠᱚ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱱᱤᱛᱚᱜ ᱱᱮᱥᱟ ᱨᱮ ᱯᱚᱨᱤᱵᱚᱨᱛᱚᱱᱚᱜ ᱠᱟᱱ ᱛᱟᱠᱚᱣᱟ ᱚᱱᱮ ᱜᱮᱢ ᱠᱟᱹᱴᱤᱡ ᱠᱷᱚᱱ ᱜᱮ ᱚᱱᱠᱟ ᱠᱷᱮᱞ ᱞᱮᱠᱷᱟᱱ ᱫᱚ ᱩᱪᱤᱛ ᱫᱚ ᱵᱟᱝ ᱠᱟᱱᱟ ᱦᱳᱭ ᱥᱮ ᱾
ᱦᱩᱸ ᱾
ᱟᱫᱚ ᱚᱱᱠᱟᱱ ᱱᱮᱥᱟ ᱠᱷᱚᱱᱟᱜ ᱠᱟᱹᱴᱤᱡ ᱥᱟᱦᱟᱜ ᱦᱩᱭᱩᱜ-ᱟ ᱦᱮᱸᱥᱮ ᱾
ᱦᱮᱸ ᱦᱮᱸ ᱾ ᱢᱟᱱᱮ ᱭᱩ-ᱵᱟᱵᱟ ᱛᱟᱠᱚ ᱠᱟᱹᱴᱤᱡ ᱤᱭᱟᱹ ᱜᱟᱭᱤᱰ ᱫᱚᱨᱠᱟᱨᱚᱜ ᱠᱟᱱᱟ ᱟᱨᱠᱤ ᱾
ᱦᱮᱸ ᱾ ᱟᱫᱚ ᱚᱱᱠᱟᱱ ᱜᱟᱭᱤᱰ ᱜᱮᱛᱚ ᱵᱟᱝ ᱧᱟᱢᱚᱜ ᱠᱟᱱᱟ ᱮᱠᱷᱚᱱ
ᱦᱮᱸ ᱦᱮᱸ ᱱᱮᱛᱟᱨ ᱢᱟ ᱧᱮᱞᱚᱜ ᱠᱷᱟᱱ ᱱᱤᱛᱳᱜ ᱫᱚ ᱜᱟᱭᱤᱰ ᱜᱮ ᱵᱟᱹᱱᱩᱜ-ᱟ ᱵᱚᱞᱛᱮ ᱜᱮᱞᱮ ᱾
ᱢᱟᱱᱮ ᱠᱚ ᱜᱤᱫᱽᱨᱟᱹ ᱦᱩᱭ ᱠᱟᱛᱮᱫ ᱪᱟᱯᱟᱜ ᱜᱤᱰᱤ ᱚᱱᱠᱟᱭ ᱧᱮᱞᱚᱜ ᱠᱟᱱᱟ ᱾
ᱦᱩᱸ ᱦᱮᱸ ᱠᱟᱛᱷᱟ ᱢᱟ ᱴᱷᱤᱠ ᱾
ᱩᱸᱜ ᱟᱨᱚ ᱡᱩᱫᱤ ᱚᱱᱟ ᱤᱭᱟᱹ ᱛᱮᱵᱤᱱ ᱵᱟᱲᱟᱭᱟ ᱛᱟᱦᱚᱞᱮ ᱞᱟᱹᱭ ᱵᱤᱱ ᱾ ᱵᱟᱨᱮᱛᱮ
ᱚᱱᱟ ᱤᱭᱟᱹ ᱛᱮ ᱵᱚᱞᱛᱮ ᱫᱚ ᱚᱱᱟ ᱜᱮ ᱞᱤᱧ ᱞᱟᱹᱭᱟ ᱟᱹᱞᱤᱧ ᱫᱚ ᱚᱱᱟ ᱦᱮᱸ ᱾ ᱚᱱᱠᱟᱱᱟᱜ ᱴᱚᱯᱤᱠ ᱫᱚ ᱛᱟᱦᱚᱞᱮ ᱮᱴᱟᱜ ᱴᱚᱯᱤᱠ ᱱᱤᱭᱮ ᱟᱨ ᱢᱤᱫᱴᱟᱝ ᱞᱟᱝ ᱜᱚᱞᱯᱚ ᱞᱮᱜᱮ ᱛᱟᱦᱚᱞᱮ ᱾
ᱦᱩᱝ ᱞᱟᱹᱭ ᱵᱤᱱ ᱾
ᱦᱮᱸ ᱞᱟᱹᱭ ᱫᱟᱹᱧ ᱛᱟᱦᱚᱞᱮ ᱟᱯᱮ ᱫᱚ ᱢᱟᱱᱮ ᱚᱠᱟ ᱵᱤᱨ ᱫᱤᱥᱚᱢ ᱥᱮ ᱵᱤᱞᱟᱹᱛ ᱫᱤᱥᱚᱢ ᱯᱮ ᱯᱟᱲᱟᱜ ᱠᱟᱱᱟ ᱛᱟᱞᱦᱮ?
ᱱᱟᱢᱟᱞ ᱫᱤᱥᱚᱢ ᱟᱞᱮ ᱫᱚ ᱾
ᱚ ᱱᱟᱢᱟᱞ ᱫᱤᱥᱚᱢ ᱟᱨᱠᱤ ᱾ ᱛᱟᱦᱞᱮ ᱟᱯᱮ ᱥᱮᱫ ᱫᱚ ᱡᱟᱹᱱᱤᱡ ᱠᱟᱹᱢᱤ ᱠᱚᱫᱚ ᱵᱮᱥᱤ ᱜᱮ ᱦᱮᱸ ᱪᱟᱥᱵᱟᱥ ᱡᱟᱹᱥᱛᱤ ᱠᱟᱛᱮ ᱦᱩᱭᱩᱜ-ᱟ ᱟᱸᱡᱚᱢ ᱵᱟᱲᱟ ᱦᱩᱭ ᱟᱠᱟᱱᱟ ᱾ ᱱᱚᱛᱮ ᱨᱮᱱ ᱦᱚᱲ ᱟᱞᱮ ᱥᱮᱫ ᱨᱮᱱ ᱦᱚᱲ ᱢᱟ ᱱᱤᱛᱚᱜ ᱠᱚ ᱪᱟᱞᱟᱜ ᱜᱮᱭᱟ ᱟᱨᱠᱤ ᱠᱟᱹᱢᱤ ᱠᱚ ᱦᱚᱸ ᱪᱟᱞᱟᱜ ᱜᱮᱭᱟ ᱚᱱᱛᱮ ᱦᱩᱲᱩ ᱨᱚᱦᱚᱭ ᱠᱤᱝᱵᱟ ᱟᱹᱞᱩ ᱦᱟᱞᱟᱝ ᱥᱮ ᱪᱮᱫᱠᱟ ᱦᱮᱸ ᱟᱸᱡᱚᱢ ᱵᱟᱲᱟ ᱦᱩᱭ ᱟᱠᱟᱱᱟ ᱾ ᱛᱟᱦᱚᱞᱮ ᱪᱮᱫᱠᱟ ᱠᱚ ᱪᱟᱥ ᱜᱮᱭᱟ ᱟᱯᱮ ᱥᱮᱫ ᱫᱚ ᱢᱟᱱᱮ ᱠᱷᱮᱛ ᱫᱚ ᱢᱟᱱᱮ ᱪᱮᱫ ᱞᱮᱠᱟ ᱢᱮᱱᱟᱜ ᱜᱮᱭᱟ, ᱢᱟᱱᱮ ᱦᱟᱱᱮ ᱟᱹᱰᱤ ᱥᱟᱺᱜᱤᱧ ᱥᱟᱺᱜᱤᱧ ᱠᱷᱮᱛ ᱢᱮᱱᱟᱜ-ᱟ ᱥᱮ ᱢᱟᱱᱮ ᱢᱟᱱᱮ ᱠᱚᱢ ᱦᱚᱯᱚᱱ ᱦᱚᱯᱚᱱ ᱧᱚᱜ ᱢᱟᱱᱮ ᱟᱨᱠᱤ᱾
ᱚᱸ ᱵᱟᱝ ᱵᱟᱝ ᱢᱟᱱᱮ ᱚᱲᱟᱜ ᱯᱟᱥᱮ ᱨᱮᱜᱮ ᱢᱟᱱᱮ ᱟᱹᱛᱩ ᱠᱚ ᱨᱮ ᱯᱚᱨᱟ ᱜᱚᱴᱟ ᱟᱹᱛᱩ ᱠᱚᱨᱮ ᱠᱷᱮᱛ ᱢᱮᱱᱟᱜ ᱟᱠᱟᱫᱟ ᱚᱱᱟ ᱥᱟᱶ ᱥᱟᱶ ᱛᱮ ᱢᱟᱱᱮ ᱠᱚᱞ ᱠᱚᱦᱚᱸ ᱢᱟᱱᱮ ᱡᱟᱦᱟᱸ ᱛᱤᱱᱟᱹᱜ ᱤᱭᱟᱹ ᱪᱟᱥᱵᱟᱥ ᱞᱟᱹᱜᱤᱫ ᱟᱨᱠᱤ ᱮᱸ ᱢᱚᱴᱚᱨ ᱠᱚ᱾ ᱦᱮᱸ ᱚᱱᱟ ᱠᱚᱦᱚᱸ ᱡᱟᱹᱥᱛᱤ ᱠᱟᱭᱛᱮ ᱢᱮᱱᱟᱜ ᱠᱟᱫᱟ ᱯᱩᱠᱷᱨᱤ ᱠᱚᱦᱚᱸ ᱢᱮᱱᱟᱜ ᱠᱟᱫᱟ᱾ ᱚᱱᱟ ᱦᱟᱥᱟ ᱦᱚᱸ ᱱᱚᱛᱮ ᱱᱟᱜ ᱟᱱᱮ ᱢᱟᱱᱮ ᱢᱟᱱᱮ ᱮᱢᱚᱱ ᱦᱟᱥᱟ ᱠᱟᱱᱟ ᱦᱮᱸᱥᱮ ᱡᱚ ᱡᱮ ᱡᱚᱛᱚ ᱨᱚᱠᱚᱢ ᱪᱟᱥ ᱟᱨᱠᱤ ᱦᱩᱭᱩᱜ ᱜᱮᱭᱟ ᱦᱮᱸ ᱦᱮᱸ ᱢᱟᱱᱮ ᱡᱚᱛᱚ ᱨᱚᱠᱚᱢ ᱪᱟᱥ ᱠᱚᱜᱼᱟ ᱚᱱᱠᱟᱱ ᱦᱟᱥᱟ ᱠᱟᱱᱟ᱾
ᱚ ᱟᱪ ᱪᱷᱟ ᱢᱟᱱᱮ ᱟᱯᱮ ᱫᱚ ᱵᱚᱪᱷᱚᱨ ᱨᱮ ᱢᱤᱫ ᱫᱷᱟᱣ ᱜᱮᱯᱮ ᱪᱟᱥ ᱜᱮᱭᱟ ᱥᱮ ᱵᱟᱨ ᱫᱷᱟᱣ ᱯᱮ ᱪᱟᱥᱟ?
ᱵᱚᱪᱷᱚᱨ ᱨᱮ ᱯᱩᱱ ᱫᱷᱟᱣ ᱞᱮ ᱪᱟᱥᱟ᱾
ᱯᱩᱱ ᱫᱷᱟᱣ ᱟᱪᱪᱷᱟ᱾
ᱵᱟᱨ ᱫᱷᱟᱣ ᱵᱟᱨ ᱫᱷᱟᱣ ᱦᱩᱲᱩ ᱟ ᱵᱟᱨ ᱫᱷᱟᱣ ᱥᱮ ᱯᱮ ᱫᱷᱟᱣ ᱦᱩᱲᱩ ᱟᱨ ᱢᱤᱫ ᱫᱷᱟᱣ ᱚᱱᱮ ᱟᱹᱞᱩ᱾
ᱚ ᱦᱮᱸ ᱟᱹᱰᱤ ᱱᱟᱯᱟᱭ ᱠᱟᱛᱷᱟ ᱛᱟᱦᱚᱞᱮ ᱟᱯᱮ ᱫᱚ ᱫᱟᱜ ᱫᱚ ᱢᱟᱱᱮ ᱥᱤᱛᱩᱝ ᱫᱤᱱ ᱢᱟ ᱫᱟᱜ ᱢᱟ ᱵᱟᱭ ᱡᱚᱨᱚᱭ ᱦᱮᱸᱥᱮ ᱛᱟᱦᱮ ᱟᱯᱮ ᱫᱚ ᱚᱱᱟ ᱯᱩᱠᱷᱨᱤ ᱠᱚ ᱡᱩᱫᱤ ᱟᱸᱡᱮᱫ ᱢᱟᱡᱮᱫᱚᱜ-ᱟ ᱛᱟᱦᱚᱞᱮ ᱪᱮᱫ ᱠᱚᱛᱮ ᱯᱮ ᱫᱟᱜ ᱫᱚᱯᱮ ᱮᱢᱟᱜ-ᱟ?
ᱢᱚᱴᱚᱨ ᱢᱮᱱᱟᱜ ᱟᱠᱟᱫᱟ ᱚᱱᱮ ᱥᱮᱞᱚ ᱠᱚ᱾
ᱚ ᱥᱮᱞᱚ ᱠᱚ ᱢᱮᱱᱟᱜ-ᱟ ᱵᱟᱝ ᱟᱯᱮ ᱫᱚ ᱚᱱᱟ ᱥᱮᱞᱚ ᱫᱚ ᱱᱤᱡᱮ ᱛᱮᱜᱮ ᱯᱮ ᱡᱩᱛ ᱪᱮᱫᱟᱜ ᱥᱮ ᱯᱳᱨᱚᱥᱚᱵᱷᱟ ᱠᱷᱚᱱ ᱡᱟᱦᱟᱱᱟᱜ ᱠᱷᱚᱱ ᱠᱚ ᱮᱢ ᱠᱟᱜ
ᱱᱤᱡᱮ ᱛᱮ ᱱᱤᱡᱮ ᱛᱮ ᱯᱳᱣᱨᱚᱥᱚᱵᱷᱟ ᱮᱞᱟᱠᱟ ᱫᱚ ᱵᱟᱞᱮ ᱯᱟᱲᱟᱜ ᱠᱟᱱᱟ ᱚᱱᱟ ᱯᱚᱧᱪᱟᱭᱮᱛ ᱞᱟᱹᱜᱤᱫ ᱨᱮᱜᱮ ᱞᱮ ᱯᱟᱲᱟᱜ ᱠᱟᱱᱟ ᱦᱮᱸ᱾
ᱚ ᱟᱪᱪᱷᱟ ᱟᱪᱪᱷᱟ ᱛᱟᱦᱚᱞᱮ ᱟᱯᱮ ᱫᱚ ᱢᱟᱱᱮ ᱦᱩᱸ ᱦᱩᱸ ᱦᱩᱸ
ᱞᱟᱹᱭ ᱵᱤᱱ
ᱛᱟᱦᱚᱞᱮ ᱟᱯᱮ ᱫᱚ ᱚᱱᱟ ᱤᱭᱟᱹ ᱯᱮ ᱪᱟᱥᱮᱫ ᱚᱱᱟ ᱛᱚ ᱢᱟᱱᱮ ᱦᱚᱲᱚ ᱦᱚᱲᱚ ᱢᱟᱱᱮ ᱠᱷᱮᱛ ᱨᱮᱜᱮ ᱢᱟᱱᱮ ᱯᱨᱚᱛᱤ ᱦᱚᱲᱟᱜ ᱢᱤᱫᱴᱟᱝ ᱠᱟᱛᱮ ᱥᱮᱞᱚ ᱛᱟᱦᱮᱱ ᱛᱟᱠ ᱠᱚᱣᱟ ᱥᱮ ᱢᱟᱱᱮ ᱤᱭᱟᱹ ᱟᱛᱩ ᱨᱮᱱ ᱦᱚᱲ ᱡᱮᱢᱚᱱ ᱯᱟᱸᱪᱴᱤ ᱪᱷᱚᱴᱤ ᱠᱚ ᱡᱩᱛ ᱠᱟᱜ-ᱟ ᱦᱟᱱᱛᱮ ᱱᱟᱛᱮ ᱠᱟᱛᱮ ᱚᱱᱮ ᱚᱱᱠᱟ ᱛᱟᱦᱮᱱ ᱛᱟᱯᱮᱭᱟ᱾
ᱢᱤᱫ ᱵᱟᱨ ᱮᱸ ᱡᱟᱦᱟᱸᱭ ᱠᱚᱣᱟᱜ ᱮᱸ ᱟᱱᱮ ᱡᱟᱦᱟᱸ ᱛᱤᱱᱟᱹᱜ ᱡᱩᱫᱤ ᱡᱟᱦᱟᱸᱭ ᱠᱚᱣᱟᱜ ᱡᱟᱹᱥᱛᱤ ᱠᱷᱮᱛ ᱢᱮᱱᱟᱜ ᱠᱟᱫᱟ ᱥᱮ ᱡᱟᱦᱟᱸᱭ ᱤᱡᱟᱹ ᱡᱟᱹᱥᱛᱤ ᱠᱤᱥᱟᱹᱬ ᱢᱮᱱᱟᱜ ᱠᱚᱣᱟ ᱦᱮᱸ ᱥᱮ ᱩᱝᱠᱩᱣᱟᱜ ᱜᱟᱛᱤᱜ ᱠᱚᱣᱟᱜ ᱢᱟᱱᱮ ᱥᱮᱞᱳ ᱠᱚ ᱢᱮᱱᱟᱜ ᱠᱟᱫᱟ ᱟᱨ ᱡᱟᱦᱟᱸᱭ ᱠᱚᱣᱟᱜ ᱠᱷᱮᱛ ᱵᱮᱫᱽ ᱵᱟᱹᱫᱽ ᱠᱷᱮᱛ ᱢᱟᱱᱮ ᱰᱷᱮᱨ ᱵᱟᱹᱱᱩᱜ ᱠᱚᱣᱟ᱾ ᱵᱟᱹᱱᱩᱜ ᱠᱟᱫᱟ ᱟᱨ ᱩᱝᱠᱩᱣᱟᱜ ᱢᱟᱱᱮ ᱠᱟᱹᱣᱲᱤ ᱦᱚᱸ ᱥᱮᱨᱠᱚᱢ ᱵᱟᱹᱱᱩᱜ ᱟᱠᱟᱫᱟ ᱛᱟᱦᱚᱞᱮ ᱩᱱᱠᱩ ᱴᱷᱮᱱ ᱢᱟ ᱥᱮᱞᱳ ᱵᱟᱹᱱᱩᱜ ᱜᱮᱭᱟ᱾
ᱟᱪᱪᱷᱟ ᱟᱪᱪᱷᱟ ᱛᱟᱦᱞᱮ ᱟᱯᱮ ᱥᱮᱫ ᱫᱚ
ᱦᱚᱸ ᱟᱯᱮ ᱥᱮᱜ ᱚᱱᱛᱮ ᱢᱟ ᱚᱝᱠᱟ ᱥᱮᱞᱳ ᱠᱳ ᱢᱮᱱᱟᱜ ᱟᱪᱪᱷᱟ ᱟᱸ
ᱟᱯᱮ ᱥᱮᱫᱽ ᱫᱚ ᱪᱮᱫ ᱞᱮᱠᱟ ᱫᱟᱨᱮ ᱠᱚ ᱪᱮᱫᱽ ᱠᱟ ᱢᱮᱱᱟᱜᱼᱟ ᱪᱮᱫᱽ ᱫᱟᱨᱮ ᱠᱚ ᱢᱮᱱᱟᱜᱼᱟ ᱟᱨᱠᱤ?
ᱫᱟᱨᱮ ᱠᱚ ᱟᱹ ᱚᱱᱟ ᱵᱤᱨ ᱫᱟᱨᱮ ᱠᱚ ᱥᱮᱨᱚᱠᱚᱢ ᱫᱚ ᱵᱟᱹᱱᱩᱜ ᱟᱠᱟᱫᱟ ᱢᱟᱱᱮ ᱡᱟᱦᱟᱸ ᱨᱚᱦᱚᱭ ᱫᱟᱨᱮ ᱡᱚᱢ ᱤᱭᱟᱹ ᱫᱟᱨᱮ ᱠᱚ ᱚᱱᱟ ᱠᱚ ᱢᱮᱱᱟᱜ ᱟᱠᱟᱫᱟ ᱦᱮᱸ, ᱩᱞ ᱫᱟᱨᱮ ᱠᱚ ᱛᱟᱨᱯᱚᱨᱮ ᱚᱱᱟ ᱢᱟᱜ ᱫᱟᱨᱮ ᱠᱚ, ᱚᱱᱟ ᱠᱚᱞᱮ ᱨᱚᱦᱚᱣ ᱨᱚᱦᱚᱭ ᱠᱟᱫᱟ᱾ ᱚᱱᱟ ᱠᱚ ᱢᱮᱱᱟᱜ ᱜᱮᱭᱟ᱾ ᱥᱮᱨᱚᱠᱚᱢ ᱵᱤᱨ ᱨᱮᱱᱟᱜ ᱡᱟᱦᱟᱸ ᱛᱤᱱᱟᱹᱜ ᱜᱟᱱ ᱫᱟᱨᱮ ᱠᱚ ᱦᱩᱭᱩᱜ ᱢᱟ ᱦᱮᱸ ᱥᱮ ᱚᱱᱟ ᱫᱟᱨᱮ ᱠᱚ ᱵᱟᱹᱱᱩᱜ ᱠᱟᱫᱟ ᱱᱚᱛᱮ ᱥᱮᱨᱠᱚᱢ
ᱚ ᱟᱪᱪᱷᱟ ᱟᱪᱪᱷᱟ, ᱛᱟᱦᱞᱮ ᱟᱯᱮ ᱥᱮᱫᱽ ᱫᱚ ᱚᱱᱟ ᱛᱟᱞᱮ ᱫᱟᱨᱮ ᱠᱚᱫᱚ ᱢᱮᱱᱟᱜ ᱟᱥᱮ ᱵᱟᱝ?
ᱦᱮᱸ ᱢᱮᱱᱟᱜ ᱜᱮᱭᱟ᱾
ᱛᱟᱞᱮ ᱫᱟᱨᱮ ᱛᱟᱞᱮ ᱢᱟ ᱱᱮᱛᱟᱨ ᱫᱚ ᱵᱤᱞᱤᱜᱼᱟ ᱦᱮᱸ ᱥᱮ ᱵᱟᱝ? ᱢᱟᱱᱮ ᱠᱤᱪᱷᱩ ᱫᱤᱱ ᱯᱚᱨᱮ ᱵᱤᱞᱤᱜᱼᱟ, ᱟᱨᱠᱤ ᱡᱚ ᱢᱟ ᱡᱚ ᱟᱠᱟᱱ ᱟᱫᱚ ᱦᱮᱸ ᱛᱟᱦᱞᱮ ᱟᱯᱮᱫᱚ ᱚᱱᱟ ᱪᱮᱜᱠᱟ ᱠᱟᱛᱮ ᱯᱮ ᱯᱤᱴᱷᱟᱹᱭ ᱜᱮᱭᱟ ᱥᱮ ᱪᱤᱠᱟᱹᱭ ᱜᱮᱭᱟᱯᱮ ᱟᱯᱮ ᱫᱚ? ᱢᱟᱱᱮ ᱚᱱᱟ ᱛᱟᱞᱮ ᱡᱟᱦᱟᱸ ᱡᱩᱫᱤ ᱵᱤᱞᱤ ᱠᱟᱛᱮᱜ ᱧᱩᱨᱩᱜᱼᱟ ᱟᱨᱠᱤ?
ᱚᱱᱟ ᱫᱚ ᱵᱟᱞᱮ ᱥᱮᱨᱠᱚᱢ ᱫᱚ ᱵᱟᱞᱮ ᱯᱤᱴᱷᱟᱹᱭ ᱜᱮᱭᱟ ᱦᱮᱸ ᱥᱮ ᱟᱨ ᱯᱤᱴᱷᱟᱹ ᱞᱮᱠᱷᱟᱱ ᱦᱚᱸ ᱜᱟᱱᱚᱜ ᱜᱮᱭᱟ᱾ ᱟᱫᱚ ᱵᱟᱞᱮ ᱯᱤᱴᱷᱟᱹᱭᱟ ᱦᱩᱸ,
ᱦᱚᱸ ᱟᱞᱮ ᱥᱮᱜ ᱢᱟ ᱛᱟᱞᱮ ᱵᱤᱞᱤ ᱫᱚ ᱟᱨᱤᱭᱟᱜ- ᱟ
ᱠᱟᱛᱷᱟ ᱛᱟᱦᱞᱮ
ᱟᱞᱮ ᱥᱮᱫ ᱫᱚ ᱫᱟᱨᱮ ᱵᱚᱞᱛᱮ ᱫᱚ ᱵᱤᱨ ᱫᱤᱥᱚᱢ ᱫᱚ ᱢᱟᱱᱮ ᱡᱷᱚᱛᱚ ᱞᱮᱠᱟᱱ ᱫᱟᱨᱮ ᱜᱮ ᱢᱮᱱᱟᱜᱼᱟ, ᱥᱟᱨᱡᱚᱢ ᱫᱟᱨᱮ ᱠᱷᱚᱱ ᱥᱩᱨᱩ ᱠᱟᱛᱮ ᱯᱨᱟᱭ ᱞᱮᱠᱟ ᱜᱮ ᱡᱷᱚᱛᱚ ᱢᱟᱱᱮ ᱮ ᱴᱩ ᱡᱮᱴ ᱢᱟᱱᱮ ᱡᱟᱦᱟᱸ ᱛᱤᱱᱟᱹᱜ ᱫᱟᱨᱮ ᱠᱚ ᱢᱮᱱᱟᱜᱼᱟ᱾ ᱯᱨᱟᱭ ᱞᱮᱠᱟ ᱜᱮ ᱡᱷᱚᱛᱚ ᱞᱮᱠᱟ ᱜᱮ ᱢᱮᱱᱟᱜᱼᱟ, ᱟᱹᱨᱠᱤ᱾
ᱟᱪᱪᱷᱟ᱾
ᱦᱚᱸ ᱟᱨ ᱟᱞᱮ ᱥᱮᱫ ᱫᱚ ᱚᱱᱟ ᱛᱟᱞᱮ ᱫᱚ ᱛᱟᱞᱮ ᱫᱚ ᱟᱹᱰᱤᱨᱤ ᱟᱹᱰᱤ ᱡᱟᱹᱥᱛᱤ ᱠᱚ ᱡᱚᱢ ᱜᱮᱭᱟ ᱴᱷᱤᱜ ᱟᱪᱷᱮ᱾ ᱢᱟᱱᱮ ᱛᱟᱞᱮ ᱫᱚ ᱨᱟᱯᱟᱜ ᱠᱟᱛᱮᱜ ᱦᱚᱸᱠᱚ ᱡᱚᱢ ᱜᱮᱭᱟ᱾ ᱟᱞᱮ ᱥᱮᱫ ᱫᱚ ᱯᱤᱴᱷᱟᱹ ᱠᱟᱛᱮᱜ ᱦᱚᱸᱠᱚ ᱡᱚᱢ ᱜᱮᱭᱟ᱾ ᱟᱹᱰᱤ ᱟᱹᱰᱤ ᱨᱚᱠᱚᱢ ᱵᱷᱟᱵᱽ ᱛᱮᱠᱚ ᱡᱚᱢ ᱜᱮᱭᱟ᱾ ᱟᱞᱮ ᱥᱮᱫ ᱫᱚ ᱛᱟᱞᱮ ᱫᱚ᱾
ᱚ ᱢᱟᱱᱮ ᱪᱮᱫ ᱵᱤᱱ ᱪᱤᱠ? ᱢᱟᱱᱮ ᱪᱮᱜ ᱠᱳ ᱵᱮᱱᱟᱣ ᱦᱩᱭᱩᱜᱼᱟ ᱚᱱᱟ ᱛᱟᱞᱮ ᱛᱮ?
ᱛᱟᱞᱮ ᱛᱮ ᱟᱞᱮ ᱫᱚ ᱮᱠᱪᱩᱞᱤ ᱫᱚ ᱚᱱᱟ ᱯᱚᱠᱚᱲᱟ᱾ ᱡᱟᱦᱟᱸ ᱞᱮᱠᱟ ᱠᱚ ᱞᱟᱹᱭᱟᱜ ᱠᱟᱱᱟ ᱚᱱᱟ ᱯᱚᱠᱚᱲᱤ ᱡᱟᱦᱟᱸ ᱦᱮᱸ ᱥᱮ᱾ ᱚᱝᱠᱟ ᱯᱚᱠᱚᱲᱟ ᱜᱮ ᱠᱚ ᱞᱟᱹᱭᱼᱟ, ᱡᱩᱛᱟ ᱴᱷᱤᱠ ᱟᱪᱷᱮ᱾ ᱚᱱᱟ ᱯᱤᱴᱷᱟᱹ ᱯᱤᱴᱷᱟᱹ ᱦᱚᱸᱞᱮ ᱡᱩᱛ ᱜᱮᱭᱟ᱾ ᱢᱟᱱᱮ ᱟᱹᱰᱤ ᱟᱹᱰᱤ ᱦᱮᱸ ᱦᱮᱸ ᱦᱮᱸ ᱦᱮᱸ᱾ ᱢᱟᱱᱮᱜ ᱚᱜ ᱚᱱᱟ ᱠᱚᱜᱽᱞᱮ ᱡᱩᱛ ᱜᱮᱭᱟ᱾ ᱟᱞᱮ ᱫᱚ ᱟᱨ ᱡᱮᱢᱚᱱ ᱞᱟᱦᱟ ᱛᱮ ᱞᱟᱦᱟ ᱛᱮᱢᱟ ᱦᱟᱲᱟᱢ- ᱦᱟᱯᱲᱟᱢ ᱠᱚ ᱱᱚᱝᱠᱟ ᱛᱟᱞᱮ ᱩᱱᱟᱹᱜ ᱡᱩᱛ ᱛᱮᱱᱟᱹᱜ ᱥᱟᱢᱚᱨᱛᱷᱚ ᱵᱟᱝ ᱛᱟᱦᱮᱸ ᱠᱟᱱ ᱛᱟᱠᱚᱣᱟ ᱛᱟᱦᱚᱞᱮ ᱛᱚ, ᱞᱟᱦᱟ ᱛᱮᱫᱚ ᱛᱟᱞᱮ ᱢᱟ ᱨᱟᱯᱟᱜ ᱠᱟᱛᱮᱜ ᱜᱮᱠᱚ ᱡᱚᱢ ᱛᱟᱦᱮᱸᱜ᱾
ᱦᱩᱸ, ᱦᱩᱸ᱾ ᱦᱩᱸ, ᱦᱩᱸ᱾ ᱟᱪᱪᱷᱟ ᱛᱟᱦᱞᱮ ᱚᱱᱟ ᱛᱟᱞᱮ ᱨᱮᱱᱟᱜ ᱯᱤᱴᱷᱟᱹ ᱥᱤᱵᱤᱞ ᱜᱮᱭᱟ ᱥᱮ ᱵᱟᱝ?
ᱦᱮᱸ, ᱥᱤᱵᱤᱞ ᱢᱟᱱᱮ ᱟᱹᱰᱤ ᱡᱟᱥᱛᱤ ᱥᱤᱵᱤᱞ ᱜᱮᱭᱟ, ᱚᱱᱟ ᱫᱚ᱾ ᱦᱮᱸ ᱮᱠᱵᱟᱨᱮ
ᱚ ᱢᱟᱱᱮ ᱥᱮᱨᱚᱠᱚᱢ ᱡᱚᱢ ᱵᱟᱲᱟ ᱵᱟᱝ ᱦᱩᱭ ᱠᱟᱱᱟ ᱛᱚ, ᱦᱮᱸᱥᱮ ᱢᱤᱫ ᱫᱷᱟᱣ ᱞᱤᱧ ᱡᱚᱢ ᱠᱟᱜ ᱜᱮᱭᱟ᱾ ᱠᱤᱱᱛᱩ ᱥᱤᱵᱤᱞ ᱫᱚ ᱥᱮᱨᱠᱚᱢ ᱦᱟᱲᱟᱜ ᱜᱮ ᱠᱟᱹᱴᱤᱡ ᱥᱤᱵᱤᱞᱚᱜ ᱠᱟᱱ ᱛᱟᱦᱮᱸ᱾
ᱦᱮᱸ ᱢᱟᱱᱮ, ᱚᱱᱟ ᱫᱚ ᱥᱤᱵᱤᱞ ᱫᱚ ᱢᱟᱱᱮ ᱚᱱᱟ ᱫᱚ ᱥᱩᱱᱩᱢ ᱨᱮ ᱵᱤᱥᱤ ᱠᱷᱚᱱ ᱫᱚ ᱫᱚᱦᱚ ᱦᱚᱪᱚ ᱵᱟᱝ ᱜᱟᱱᱚᱜᱼᱟ, ᱵᱟᱠᱷᱟᱱ ᱦᱟᱲᱟᱫᱚᱜ-ᱟ ᱚᱱᱟ ᱤᱭᱟᱹᱴᱟᱜ ᱫᱚ᱾ ᱢᱟᱱᱮ ᱚᱱᱟ ᱯᱚᱨᱤᱢᱟᱱ ᱢᱚᱛᱚ ᱥᱩᱱᱩᱢ ᱨᱮ ᱵᱷᱟᱹᱡᱤ ᱦᱚᱪᱚᱣᱟᱜ ᱦᱩᱭᱩᱜᱼᱟ, ᱟᱨᱠᱤ᱾
ᱚ, ᱚᱱᱟ ᱱᱟᱦᱟᱜ ᱵᱟᱹᱞᱤᱧ ᱵᱟᱲᱟᱭᱟ ᱥᱮᱨᱚᱠᱚᱢ ᱦᱮᱸ ᱚᱱᱟ ᱠᱷᱟᱹᱛᱤᱨ ᱛᱮ ᱯᱟᱥᱮ ᱚᱱᱠᱟ ᱦᱩᱭ
ᱦᱮᱞᱳ?
ᱦᱮᱸ ᱞᱟᱹᱭ ᱵᱤᱱ, ᱦᱮᱸ ᱟᱸᱡᱚᱢᱚᱜ ᱠᱟᱱᱟ᱾
ᱟᱪᱪᱷᱟ ᱛᱟᱦᱞᱮ ᱴᱷᱤᱠ ᱜᱮᱭᱟ᱾ ᱚᱠᱛᱚ ᱦᱚᱸ ᱢᱟᱜ ᱯᱟᱨᱚᱢᱚᱜ ᱠᱟᱱᱟ ᱦᱮᱸ᱾
ᱦᱮᱸ ᱦᱮᱸ ᱦᱮᱸ, ᱱᱚᱣᱟ ᱜᱮ ᱯᱟᱨᱚᱢ ᱠᱟᱱᱟ᱾
ᱦᱳᱭ ᱛᱟᱭᱚᱢ ᱛᱮᱞᱟᱝ ᱜᱟᱞᱟᱨᱟᱣᱟ ᱦᱮᱸ ᱤᱧᱟᱹᱜ ᱦᱚᱸ ᱠᱟᱹᱴᱤᱡᱧ ᱯᱟᱲᱟᱣ ᱟᱠᱟᱱᱟ ᱴᱷᱤᱠ ᱜᱮᱭᱟ ᱦᱩ ᱦᱩ ᱴᱷᱤᱠ ᱜᱮᱭᱟ ᱴᱷᱤᱠ ᱜᱮᱭᱟ
ᱴᱷᱤᱠ ᱟᱪᱪᱷᱮ ᱢᱟ